ᱦᱮᱞᱳ ᱟᱸᱡᱚᱢᱚᱜ ᱠᱟᱱᱟ
ᱦᱮᱞᱳ
ᱦᱮᱞᱳ
ᱟᱸᱡᱚᱢᱚᱜ ᱠᱟᱱᱟ? ᱟᱸᱡᱚᱢᱚᱜ ᱠᱟᱱᱟ?
ᱠᱷᱚᱵᱚᱨ ᱠᱚ
ᱟᱨ ᱵᱚᱭᱦᱟ ᱠᱷᱚᱵᱚᱨ ᱠᱚ ᱪᱮᱫ ᱞᱤᱧ ᱞᱟᱹᱭ ᱟ ᱟᱹᱰᱤ ᱫᱩᱠ ᱨᱮ ᱢᱮᱱᱟᱜ ᱞᱤᱧᱟᱹ
ᱚ ᱫᱚᱢᱮ ᱫᱩᱠ ᱫᱚ ᱛᱟᱦᱚᱞᱮ ᱪᱮᱫ ᱩᱱᱟᱹᱜ ᱫᱩᱠ ᱫᱚ?
ᱟᱨ ᱟᱞᱚᱵᱮᱱ ᱞᱟᱹᱭ ᱟ ᱟᱹᱰᱤ ᱨᱮᱸᱜᱮᱡ ᱦᱚᱲ ᱵᱩᱡᱽ ᱛᱟᱵᱤᱱ
ᱮ ᱚᱱᱟ ᱫᱚ ᱵᱩᱡᱷᱟᱹᱜ ᱠᱟᱱᱟ ᱛᱚ ᱚᱱᱟ ᱫᱚ ᱫᱩᱠ ᱨᱮᱫᱚ ᱢᱮᱱᱟᱜ ᱵᱤᱱᱟ ᱟᱫᱚ ᱪᱤᱠᱟᱹ ᱫᱟᱲᱮᱭᱟᱜ-ᱟ ᱵᱤᱱ ᱫᱩᱠ ᱨᱮᱫᱚ
ᱵᱟ ᱱᱩᱱᱟᱹᱜ ᱫᱩᱠ ᱡᱟᱹᱱᱤᱡ ᱚᱠᱚᱭ ᱦᱚᱸ ᱵᱟᱹᱱᱩᱜ ᱠᱚᱣᱟ ᱢᱮᱱᱟᱜ ᱫᱚ ᱢᱮᱱᱟᱜ ᱠᱚᱣᱟ ᱟᱫᱚ ᱢᱟᱱᱮ ᱟᱹᱞᱤᱧ ᱞᱮᱠᱟᱜ ᱜᱮ ᱢᱮᱱᱟᱜ ᱠᱚᱣᱟ ᱟᱭᱢᱟ ᱜᱟᱱ ᱦᱚᱲ ᱜᱮ ᱫᱩᱠ ᱨᱮ ᱢᱮᱱᱟᱜ ᱠᱚᱣᱟ ᱪᱮᱫ ᱞᱤᱧ ᱞᱟᱹᱭ ᱟ
ᱦᱮᱸ ᱛᱟᱦᱚᱞᱮ ᱪᱮᱫ ᱫᱚ ᱩᱱᱟᱹᱜ ᱫᱚᱵᱮᱱ ᱫᱩᱠᱚᱜ ᱠᱟᱱᱟ ᱪᱟᱥᱵᱟᱥ ᱠᱚ ᱵᱟᱝ ᱦᱩᱭᱩᱜ ᱠᱟᱱ ᱛᱟᱵᱤᱱᱟ ᱥᱮ ᱪᱮᱫ?
ᱪᱟᱥ ᱵᱟᱥ ᱢᱟᱛᱚ ᱡᱟᱭᱜᱟ ᱢᱟᱛᱚ ᱢᱮᱱᱟᱜ ᱛᱟᱞᱤᱧᱟ ᱢᱮᱱᱠᱷᱟᱱ ᱪᱟᱥ ᱞᱟᱹᱜᱤᱫ ᱡᱟᱦᱟᱸ ᱟᱱᱟᱡ ᱫᱚᱨᱠᱟᱨ ᱚᱱᱟ ᱠᱚ ᱵᱟᱹᱱᱩᱜ ᱛᱟᱹᱞᱤᱧᱟ ᱠᱟᱹᱣᱰᱤ ᱠᱚ ᱵᱟᱹᱱᱩᱜ ᱛᱟᱹᱞᱤᱧᱟ
ᱚ
ᱛᱟᱦᱚᱞᱮ ᱵᱟᱹᱱᱩᱜ ᱛᱟᱵᱤᱱᱟ?
ᱪᱮᱫ ᱦᱚᱸ ᱟᱹᱞᱤᱧᱟᱜ ᱟᱹᱞᱤᱧᱟᱜ ᱪᱮᱫ ᱦᱚᱸ ᱵᱟᱹᱱᱩᱜᱼᱟ᱾ ᱚᱲᱟᱜ ᱵᱟᱝ ᱚᱲᱟᱜ ᱦᱚᱸ ᱵᱟᱹᱱᱩᱜ ᱛᱟᱹᱞᱤᱧᱟ ᱫᱩᱣᱟᱹᱨ ᱦᱚᱸ ᱵᱟᱹᱱᱩᱜ ᱛᱟᱹᱞᱤᱧᱟ᱾ ᱟᱹᱞᱤᱧ ᱫᱟᱨᱮ ᱩᱢᱩᱞ ᱠᱚᱨᱮ ᱞᱤᱧ ᱜᱤᱛᱤᱡ ᱵᱟᱲᱟᱭ ᱠᱟᱱᱟ᱾
ᱚᱱᱟ ᱛᱟᱦᱚᱞᱮ ᱵᱷᱟᱜᱤ ᱜᱮ ᱫᱩᱠ ᱨᱮᱫᱚ ᱢᱮᱱᱟᱜ ᱵᱤᱱᱟ ᱛᱟᱦᱚᱞᱮ?
ᱦᱮᱸ ᱟᱨ ᱢᱤᱫᱴᱟᱝ ᱵᱟᱹᱦᱩ ᱮᱨᱟᱭ ᱢᱮᱱᱟᱭ ᱛᱟᱞᱤᱧᱟ ᱩᱱᱤ ᱦᱚᱸ ᱟᱞᱤᱧ ᱥᱮᱫ ᱜᱮ ᱛᱟᱦᱮᱱᱟᱭ᱾
ᱦᱮᱸ ᱦᱮᱸ ᱚ
ᱩᱱᱤ ᱫᱚ ᱩᱱᱤ ᱫᱚ ᱛᱟᱦᱚᱞᱮ ᱩᱱᱤ ᱫᱚ ᱮᱴᱟᱜ ᱦᱚᱲᱟᱜ ᱠᱟᱹᱢᱤ ᱪᱟᱞᱟᱜ ᱜᱮᱭᱟ? ᱛᱟᱦᱚᱞᱮ ᱩᱱᱤ ᱫᱚ ᱡᱟᱦᱟᱸᱨᱮ ᱠᱟᱹᱢᱤᱭ ᱪᱟᱞᱟᱜᱟᱭ ᱩᱱᱤ ᱛᱟᱦᱚᱞᱮ ᱢᱮᱱ ᱠᱟᱫᱮ ᱤᱧ ᱡᱮ ᱚᱸᱰᱮ ᱜᱮ ᱡᱟᱹᱯᱤᱫ ᱢᱮ᱾
ᱦᱮᱸ
ᱚᱱᱠᱟ ᱛᱚ ᱟᱨ ᱟᱹᱞᱤᱧ, ᱟᱹᱞᱤᱧ ᱟᱹᱞᱤᱧ ᱫᱚ ᱫᱟᱨᱮ ᱩᱢᱩᱞ ᱠᱚᱨᱮ ᱞᱤᱧ ᱡᱟᱹᱯᱤᱫ ᱵᱟᱲᱟᱭᱟ ᱧᱤᱫᱟᱹ ᱠᱚ ᱚᱱᱟ ᱠᱚᱨᱮ ᱞᱤᱧ ᱡᱟᱹᱯᱤᱫ ᱟᱸᱜᱟᱭᱟ᱾
ᱦᱮᱸ ᱛᱟᱦᱞᱮ ᱵᱷᱟᱜᱤ ᱜᱮ ᱫᱩᱠ ᱨᱮᱫᱚ ᱢᱮᱱᱟᱜ ᱫᱚ ᱢᱮᱱᱟᱜ ᱵᱤᱱᱟ ᱛᱟᱦᱞᱮ,
ᱦᱩᱸ
ᱛᱟᱦᱞᱮ ᱦᱤᱛᱳᱜ ᱫᱚ ᱪᱮᱫ ᱵᱤᱱ ᱪᱤᱠᱟᱹᱭᱮᱫᱟ?
ᱪᱤᱠᱟᱹ ᱦᱚᱸ ᱵᱟᱝ ᱜᱮ ᱦᱚᱸ ᱚᱭ ᱱᱚᱛᱮ ᱨᱮᱜᱮ ᱢᱮᱱᱟᱜ ᱞᱤᱧᱟᱹ ᱪᱮᱫ ᱞᱤᱧ ᱪᱤᱠᱟᱹᱭᱟ ᱫᱟᱨᱮ ᱩᱢᱩᱞ ᱥᱮᱫ ᱨᱮᱜᱮ᱾
ᱦᱮᱸ ᱛᱚ ᱫᱟᱠᱟ ᱠᱚᱫᱚ ᱛᱟᱦᱞᱮ?
ᱫᱟᱠᱟ ᱠᱚ ᱵᱟᱝ ᱦᱳ ᱩᱱᱤ ᱵᱟᱹᱦᱩ ᱮᱨᱟ ᱡᱟᱦᱟᱸᱨᱮ ᱠᱟᱹᱢᱤ ᱪᱟᱞᱟᱣ ᱞᱮᱱᱟᱭ ᱛᱟᱦᱞᱮ ᱚᱸᱰᱮ, ᱡᱚᱢ ᱠᱟᱛᱮᱜ ᱡᱟᱦᱟᱸ ᱠᱚ ᱜᱤᱲᱤ ᱞᱮᱫ ᱛᱟᱦᱮᱸᱫ ᱵᱟᱝ ᱛᱟᱦᱚᱞᱮ ᱚᱱᱟᱜᱮ ᱟᱹᱜᱩᱣᱟᱜ ᱞᱤᱧ ᱛᱟᱦᱮᱸᱫ ᱟᱭ ᱢᱤᱫ ᱪᱩᱯᱩᱫ ᱜᱟᱱ ᱚᱱᱟᱜᱮ ᱡᱚᱢ ᱠᱟᱛᱮ ᱛᱮ ᱦᱤᱛᱚᱜ ᱢᱮᱱᱟᱜ ᱞᱤᱧᱟᱹ᱾
ᱦᱮᱸ ᱛᱟᱦᱞᱮ ᱵᱷᱟᱜᱮ ᱜᱮ ᱫᱩᱠ ᱨᱮ ᱢᱮᱱᱟᱜ ᱵᱤᱱᱟ᱾
ᱦᱮᱸ ᱛᱟᱦᱚᱞᱮ ᱟᱹᱵᱤᱱ ᱠᱟᱹᱴᱤᱡ ᱱᱚᱣᱟ ᱵᱤᱱ ᱞᱟᱹᱭ ᱤᱧ ᱠᱷᱟᱱ ᱢᱟᱱᱮ ᱪᱤᱠᱟᱹᱛᱮ ᱤᱧ ᱱᱚᱣᱟ ᱫᱩᱠ ᱤᱧ ᱥᱟᱦᱟ ᱠᱮᱭᱟ ᱠᱟᱹᱴᱤᱡ ᱢᱤᱫ ᱠᱟᱹᱴᱤᱡ ᱜᱟᱱ
ᱟᱵᱤᱱ ᱛᱟᱦᱚᱞᱮ ᱪᱮᱫ ᱵᱤᱱ ᱪᱤᱠᱟᱹᱭᱟ, ᱟᱵᱤᱱ ᱛᱟᱦᱚᱞᱮ ᱠᱷᱮᱛ ᱠᱚᱫᱚ ᱢᱮᱱᱟᱜ ᱛᱟᱵᱤᱱ ᱜᱮᱭᱟ ᱦᱮᱸ ᱥᱮ ᱵᱟᱝ?
ᱦᱩᱸ
ᱛᱟᱦᱚᱞᱮ ᱟᱫᱚ ᱛᱟᱦᱚᱞᱮ ᱚᱱᱟ ᱠᱷᱮᱛ ᱡᱟᱭᱜᱟ ᱠᱚᱨᱮᱜᱮ ᱟᱵᱤᱱ ᱚᱲᱟᱜ ᱠᱚ ᱫᱩᱣᱟᱹᱨ ᱠᱚ ᱡᱩᱛ ᱡᱚᱝ ᱵᱤᱱ᱾
ᱚᱲᱟᱜ ᱫᱩᱣᱟᱹᱨ ᱛᱟᱞᱤᱧ ᱡᱩᱛ ᱡᱚᱝ ᱟ ᱥᱮ ᱟᱫᱚ ᱠᱟᱹᱣᱰᱤ ᱠᱚ ᱵᱟᱹᱱᱩᱜ ᱛᱟᱹᱞᱤᱧ ᱫᱚ᱾ ᱡᱟᱭᱜᱟ ᱢᱟᱛᱚ ᱟᱭᱢᱟ ᱜᱟᱱ ᱜᱮ ᱢᱮᱱᱟᱜᱼᱟ᱾
ᱦᱮᱸ ᱦᱮᱸ
ᱚᱨᱫᱷᱮᱠ ᱫᱷᱟᱹᱨᱛᱤ ᱜᱮ ᱟᱹᱞᱤᱧᱟᱜ ᱡᱟᱭᱜᱟ ᱠᱟᱱᱟ᱾ ᱫᱚ ᱠᱟᱹᱣᱰᱤ ᱠᱚ ᱵᱟᱹᱱᱩᱜ ᱟ ᱥᱮ ᱟᱡᱼᱼ ᱟᱨ ᱡᱟᱭᱜᱟ ᱠᱚ ᱚᱠᱚᱭ ᱦᱚᱸ ᱵᱟᱝᱠᱚ ᱦᱟᱛᱟᱣ ᱮᱫ ᱛᱟᱹᱞᱤᱧᱟ᱾
ᱚ
ᱞᱟᱹᱭ ᱫᱟᱠᱚ ᱱᱚᱣᱟ ᱡᱟᱭᱜᱟ ᱫᱚ ᱵᱟᱝ ᱵᱷᱟᱹᱜᱮᱭᱟ ᱨᱚᱦᱚᱲ ᱜᱮᱭᱟ᱾
ᱦᱮᱸ ᱦᱮᱸ ᱚᱱᱠᱟᱱ ᱵᱮᱯᱟᱨ᱾
ᱦᱳᱭ
ᱚ ᱛᱟᱦᱚᱞᱮ ᱛᱟᱦᱞᱮ ᱪᱮᱫ ᱵᱤᱱ ᱪᱮᱫ ᱪᱤᱠᱟᱹ ᱜᱟᱱᱚᱜᱼᱟ ᱱᱚᱣᱟ ᱫᱚ ᱛᱟᱦᱚᱞᱮ ᱛᱟᱦᱚᱞᱮ ᱚᱲᱟᱜ ᱠᱚᱨᱮ ᱫᱚ ᱛᱟᱦᱚᱞᱮ ᱛᱤᱱᱟᱹᱜ ᱦᱚᱲ ᱯᱮ ᱛᱟᱦᱮᱱ ᱜᱮᱭᱟ?
ᱚᱲᱟᱜ ᱠᱚᱨᱮ ᱫᱚ ᱚᱠᱚᱭ ᱦᱚᱸ ᱵᱟᱹᱱᱩᱜ ᱠᱚᱣᱟ ᱟᱹᱞᱤᱧᱼᱼ ᱤᱧ ᱜᱮ ᱥᱩᱫᱷᱩ ᱢᱤᱱᱤᱧᱟ ᱟᱨ ᱵᱟᱹᱦᱩ ᱮᱨᱟ ᱢᱤᱫᱴᱮᱱ ᱟᱹᱜᱩ ᱟᱠᱟᱫ ᱫᱤᱭᱟᱹᱧ ᱟᱹᱛᱠᱤᱨ ᱠᱟᱛᱮᱫ, ᱛᱟᱦᱚᱞᱮ ᱩᱱᱤ ᱩᱱᱤ ᱫᱚ ᱮᱴᱟᱜ ᱚᱲᱟᱜ ᱨᱮ ᱠᱟᱹᱢᱤ ᱠᱟᱛᱮ ᱡᱚᱢᱫᱟᱭ ᱚᱸᱰᱮ ᱜᱮ ᱛᱟᱦᱮᱱᱟᱭ,
ᱦᱮᱸ ᱦᱮᱸ ᱚ ᱚᱱᱠᱟᱱ ᱵᱮᱯᱟᱨ ᱚ ᱛᱟᱞᱦᱮ ᱚᱱᱟᱜᱮ ᱛᱟᱞᱦᱮ ᱫᱟᱜ ᱡᱟᱹᱯᱩᱫ ᱠᱚᱫᱚ ᱛᱟᱞᱦᱮ ᱪᱮᱫ ᱞᱮᱠᱟ ᱟᱯᱮᱥᱮᱫ ᱫᱚ?
ᱫᱟᱜ ᱡᱟᱹᱯᱩᱫ ᱢᱚᱛᱚ ᱵᱷᱟᱜᱮ ᱜᱮ ᱡᱟᱹᱯᱤᱫ, ᱡᱟᱹᱯᱩᱫ ᱵᱟᱲᱟᱭ ᱫᱟᱭ᱾
ᱛᱟᱦᱚᱞᱮ ᱨᱮᱭᱟᱲ ᱠᱟᱱᱟ ᱥᱮ ᱜᱚᱨᱚᱢ ᱵᱩᱡᱷᱟᱹᱜ ᱠᱟᱱᱟ?
ᱟᱨ ᱟᱞᱚᱵᱮᱱ ᱞᱟᱹᱭ ᱟ ᱱᱚᱝᱠᱟ ᱨᱮᱭᱟᱲ ᱮᱫ ᱞᱤᱧᱟᱹ ᱵᱟᱝ ᱱᱤᱛᱚᱜ ᱢᱟᱱᱮ ᱜᱷᱩᱜᱩ ᱥᱟᱠᱟᱢ ᱛᱤᱞᱤᱧ ᱮᱥᱮᱫ ᱮᱥᱮᱫ ᱠᱟᱱᱟ᱾
ᱚ ᱫᱚᱢᱮ ᱛᱟᱦᱚᱞᱮ ᱨᱮᱭᱟᱲ ᱮᱫ ᱵᱤᱱᱟ
ᱦᱮᱸ
ᱚ
ᱟᱨ ᱦᱚᱞᱟᱱᱚᱜ ᱦᱚᱞᱟᱱᱚᱜ ᱟᱹᱞᱤᱧᱟᱜ ᱡᱟᱱᱟᱢ ᱢᱟᱦᱟ ᱛᱟᱵ ᱮᱱ ᱛᱟᱞᱤᱧᱟ᱾
ᱦᱮᱸ ᱦᱮᱸ
ᱛᱟᱦᱚᱞᱮ ᱵᱟᱹᱦᱩ ᱮᱨᱟ ᱡᱟᱦᱟᱸ ᱠᱚ ᱠᱤᱨᱤᱧ ᱢᱟᱱᱮ ᱡᱟᱦᱟᱸ ᱠᱚ ᱠᱟᱹᱢᱤ ᱛᱮᱜᱮ ᱠᱟᱛᱮᱫ ᱠᱟᱹᱣᱰᱤ ᱟᱨᱡᱟᱣ ᱞᱮᱫ ᱛᱟᱦᱮᱫ ᱟᱭ
ᱦᱩᱸ ᱦᱩᱸ
ᱚᱱᱟ ᱠᱚᱛᱮ ᱟᱹᱞᱤᱧ ᱦᱟᱛᱟᱣ ᱟᱜ ᱞᱤᱧᱟᱭ ᱢᱤᱫᱴᱮᱱ ᱡᱟᱢᱟ ᱦᱟᱛᱟᱣ ᱟᱜ ᱞᱤᱧᱟᱭ
ᱚ ᱦᱮ
ᱵᱟᱨ ᱞᱟᱠᱷ ᱴᱟᱠᱟ ᱨᱮᱱᱟᱜ ᱟᱨ ᱢᱤᱫᱴᱟᱝ ᱵᱩᱴ ᱮ ᱦᱟᱛᱟᱣ ᱠᱟᱫ ᱞᱤᱧᱟᱹ ᱯᱚᱱᱪᱟᱥ ᱦᱟᱡᱟᱨ ᱨᱮᱱᱟᱜ
ᱚ ᱦᱮᱸ ᱛᱚ ᱚᱱᱠᱟᱱ ᱵᱮᱯᱟᱨ ᱛᱟᱦᱚᱞᱮ᱾
ᱦᱮᱸ
ᱛᱟᱦᱚᱞᱮ, ᱛᱟᱦᱚᱞᱮ, ᱱᱤᱛᱚᱜ ᱫᱚ ᱛᱟᱦᱚᱞᱮ ᱫᱟᱠᱟ ᱠᱚᱫᱚ ᱟᱹᱣᱨᱤ ᱵᱤᱱ ᱡᱚᱢᱟ ᱛᱟᱦᱚᱞᱮ ᱛᱤᱨᱮᱵᱮᱱ ᱡᱚᱢ ᱫᱟ ᱦᱟᱸᱜ ᱛᱤᱨᱮ ᱵᱟᱹᱦᱩ ᱟᱹᱜᱩᱣᱟᱵᱮᱱ ᱠᱟᱱᱟᱭ
ᱦᱳᱭ ᱚᱱᱟᱜᱮ ᱟᱹᱞᱤᱧᱟᱜ ᱛᱟᱜᱤᱨᱮ ᱢᱮᱱᱟᱜ ᱞᱤᱧᱟ ᱱᱚᱰᱮ ᱜᱮ ᱫᱟᱨᱮ ᱩᱢᱩᱞ ᱨᱮ᱾
ᱦᱮᱸ ᱦᱮᱸ ᱟᱨ ᱛᱟᱦᱚᱞᱮ ᱥᱮᱸᱫᱽᱨᱟ ᱠᱚᱫᱚ ᱛᱟᱦᱚᱞᱮ ᱵᱤᱱ ᱪᱟᱞᱟᱜ ᱠᱟᱱᱟ ᱥᱮ ᱵᱟᱵᱤᱱ ᱪᱟᱞᱟᱜ ᱠᱟᱱᱟ?
ᱱᱚᱜ-ᱚᱭ ᱧᱤᱫᱟᱹ ᱥᱮᱸᱫᱽᱨᱟ ᱟᱫᱚ ᱚᱱᱛᱮ ᱟᱛᱳ ᱦᱚᱲ ᱠᱚ ᱵᱟᱝ ᱠᱚ ᱦᱚᱦᱚᱣᱟ ᱠᱟᱫ ᱞᱤᱧᱟ ᱥᱮ ᱟᱫᱚ ᱚᱱᱟ ᱠᱷᱟᱹᱛᱤᱨ ᱟᱫᱚ ᱱᱤᱛᱚᱜ ᱫᱚ ᱱᱚᱛᱮ ᱨᱮᱜᱮ ᱢᱮᱱᱟᱜ ᱞᱤᱧᱟᱹ᱾
ᱦᱮᱸ ᱦᱩᱸ ᱛᱟᱦᱚᱞᱮ ᱥᱮᱸᱫᱽᱨᱟ ᱠᱚᱫᱚ ᱛᱟᱦᱚᱞᱮ ᱛᱤᱱᱟᱹᱜ ᱡᱷᱟᱹᱞ ᱯᱮ ᱪᱟᱞᱟᱜ ᱜᱮᱭᱟ ᱟᱯᱮᱴᱷᱮᱱ ᱠᱷᱚᱱᱟᱜ ᱫᱚ? ᱛᱤᱱᱟᱹᱜ ᱡᱷᱟᱹᱞ ᱨᱮ ᱥᱮᱫᱽᱨᱟᱹᱭ ᱜᱮᱭᱟᱹ ᱯᱮ
ᱟᱫᱚ ᱥᱩᱨ ᱨᱮᱜᱮ ᱢᱮᱱᱟᱜ-ᱟ ᱵᱤᱨ, ᱫᱚ ᱟᱹᱞᱤᱧᱟᱜ ᱡᱟᱭᱜᱟ ᱨᱮᱜᱮ ᱢᱮᱱ ᱠᱟᱜ ᱠᱚ ᱠᱚᱣᱟᱞᱤᱧ ᱡᱮ ᱚᱸᱰᱮ ᱥᱮᱸᱫᱽᱨᱟ ᱠᱚᱯᱮ᱾ ᱟᱫᱚ ᱵᱟᱝᱠᱚ ᱪᱟᱞᱟᱜ ᱜᱮᱭᱟ ᱟᱹᱞᱤᱧ ᱦᱚᱸ ᱵᱟᱝᱠᱚ ᱮᱴᱠ ᱮᱴᱟᱜ ᱥᱮᱫ ᱥᱮᱸᱫᱽᱨᱟ ᱠᱚ ᱪᱟᱞᱟᱜ-ᱟ ᱚᱱᱛᱮ ᱦᱚᱸ ᱵᱟᱝᱠᱚ ᱤᱫᱤ ᱞᱤᱧᱟᱹ ᱟᱹᱵᱤᱱ ᱫᱚ ᱚᱠᱟ ᱥᱮᱫ ᱨᱮ ᱢᱮᱱᱟᱜ ᱵᱤᱱᱟ?
ᱟᱹᱞᱤᱧ ᱢᱮᱱᱟᱜ ᱞᱤᱧᱟ ᱱᱚᱜ-ᱚᱭ ᱚᱲᱟᱜ ᱪᱷᱟᱸᱫᱽ ᱪᱮᱛᱟᱱ ᱨᱮᱞᱤᱧ ᱫᱩᱲᱩᱵ ᱠᱟᱱᱟ᱾
ᱟᱨ ᱵᱷᱟᱜᱤ ᱴᱷᱤᱠ ᱚᱱᱟ ᱠᱚᱨᱮ ᱛᱟᱲᱟᱢ ᱵᱟᱲᱟᱭ ᱵᱤᱱ ᱱᱮᱛᱟᱨ ᱡᱤᱞᱮᱧ ᱠᱚ ᱩᱰᱩᱠᱚᱜ ᱠᱟᱱᱟ᱾
ᱦᱩᱸ ᱦᱩᱸ ᱚᱱᱟ ᱫᱚ ᱦᱮᱸᱛᱚ
ᱦᱳᱭ ᱞᱟᱭᱤᱴ ᱠᱚ ᱠᱟᱹᱴᱤᱡ ᱡᱩᱞᱟᱜ ᱵᱤᱱ
ᱦᱳᱭ ᱦᱳᱭ ᱚᱱᱟᱜᱮ ᱛᱟᱦᱚᱞᱮ ᱛᱟᱦᱞᱮ ᱟᱵᱤᱱ ᱜᱮ ᱛᱟᱦᱚᱞᱮ ᱱᱤᱛᱚᱜ ᱫᱚ ᱛᱟᱦᱚᱞᱮ ᱯᱷᱟᱸᱠᱟ ᱥᱮᱫ ᱨᱮ ᱢᱮᱱᱟᱜ ᱵᱤᱱᱟ ᱛᱟᱦᱚᱞᱮ ᱛᱮᱦᱮᱧ ᱫᱚ ᱫᱟᱜ ᱠᱮᱫ ᱫᱚᱭ ᱛᱟᱦᱚᱞᱮ ᱟᱯᱮ ᱥᱮᱫ ᱫᱚ ᱛᱤᱱᱟᱹᱜ ᱫᱟᱜ ᱠᱮᱫᱟᱭ?
ᱫᱟᱜ ᱠᱟᱹᱡ ᱪᱩᱞᱩᱝ ᱡᱚᱨᱚ ᱠᱮᱫᱟ ᱟᱨ ᱪᱟᱵᱟᱭᱮᱱᱟ
ᱚ ᱛᱟᱦᱚᱞᱮ ᱪᱟᱥᱵᱟᱥ ᱠᱚᱫᱚ ᱛᱟᱦᱚᱞᱮ ᱛᱚ ᱱᱚᱝᱠᱟ ᱫᱚ ᱵᱟᱝ ᱦᱩᱭᱩᱜ ᱛᱟᱵᱚᱱᱟ
ᱦᱩᱸ ᱥᱮ ᱵᱟᱝ ᱦᱩᱭᱩᱜ ᱠᱟᱱᱟ ᱟᱱᱟᱡ ᱠᱚ ᱵᱟᱹᱱᱩᱜ ᱛᱟᱹᱞᱤᱧᱟ ᱟᱫᱚ ᱚᱸᱰᱮ
ᱟᱱᱟᱡᱽ ᱠᱚ ᱛᱟᱞᱮ ᱟᱱᱟᱡ ᱠᱚ ᱛᱟᱦᱚᱞᱮ ᱵᱮᱵᱚᱥᱛᱟ ᱟᱵᱮᱱ ᱦᱩᱭᱩᱜ-ᱟ ᱪᱮᱫ ᱫᱚ
ᱵᱮᱵᱚᱥᱛᱷᱟ ᱟᱹᱞᱤᱧ ᱠᱷᱟᱱ ᱛᱚ ᱟᱹᱰᱤ ᱜᱮ ᱱᱟᱯᱟᱭᱚᱜ ᱜᱮᱭᱟ᱾
ᱦᱮᱸ ᱟᱱᱟᱡ ᱠᱚ ᱠᱩᱯᱤ ᱠᱚ ᱠᱚᱯᱤ, ᱠᱚ ᱵᱮᱸᱜᱟᱲ, ᱠᱚ ᱛᱟᱨᱯᱚᱨᱮ ᱟᱹᱞᱩ, ᱠᱚ ᱛᱟᱨᱯᱚᱨᱮ ᱢᱩᱞᱟᱹ, ᱜᱟᱡᱚᱨ,
ᱮᱠᱫᱚᱢ ᱮᱠᱫᱚᱢ ᱮᱠᱫᱚᱢ ᱦᱮᱸ ᱮᱠᱫᱚᱢ ᱟᱹᱵᱤᱱ ᱵᱚᱨᱚᱱ ᱪᱮᱫ ᱱᱚᱝᱠᱟᱭ ᱵᱤᱱ ᱟᱨ ᱟᱹᱵᱤᱱ ᱚᱱᱟ ᱠᱚ ᱟᱹᱜᱩᱭ ᱟᱹᱜᱩᱭ ᱵᱤᱱ, ᱦᱮᱸᱥᱮ!
ᱟᱸᱻᱦᱟᱸ ᱾
ᱟᱵᱤᱱ ᱵᱚᱨᱚᱱ ᱪᱚ, ᱚᱱᱟ ᱚᱨᱫᱷᱮᱠ ᱡᱟᱭᱜᱟ, ᱦᱟᱛᱟᱣ ᱟᱹᱵᱤᱱ, ᱚᱨᱫᱷᱮᱠ ᱡᱟᱦᱟᱸ, ᱚᱨᱫᱷᱮᱠ ᱫᱷᱟᱹᱨᱛᱤ ᱟᱹᱞᱤᱧᱟᱜ ᱠᱟᱱᱟ ᱾ ᱛᱟᱦᱚᱞᱮ, ᱟᱹᱵᱤᱱ ᱚᱱᱟ ᱠᱷᱚᱱ ᱯᱚᱧᱪᱟᱥ ᱯᱟᱨᱥᱮᱱ, ᱯᱚᱸᱪᱤᱥ ᱯᱟᱨᱥᱮᱱ ᱫᱚ, ᱡᱟᱭᱜᱟ ᱟᱹᱵᱤᱱ ᱦᱟᱛᱟᱣ ᱵᱤᱱ ᱾ ᱦᱮᱸᱥᱮ, ᱟᱨ ᱠᱟ ᱠᱟᱹᱣᱰᱤ ᱠᱚᱫᱚ ᱵᱟᱝ ᱞᱟᱜᱟᱜ-ᱟ ᱾ ᱟᱨ ᱚᱸᱰᱮ ᱜᱮ, ᱟᱹᱵᱤᱱ ᱪᱟᱥ, ᱪᱟᱥ ᱵᱤᱱ ᱟᱨ ᱟᱹᱞᱤᱧ ᱠᱟᱹᱴᱤᱡ, ᱠᱟᱹᱣᱰᱤ ᱮᱢᱟ ᱦᱟᱞᱤᱧ ᱵᱤᱱ ᱾
ᱴᱷᱤᱠ ᱜᱮᱭᱟ ᱛᱚᱵᱮ ᱾ ᱮᱢᱟ ᱵᱤᱱ ᱦᱩᱭᱩᱜ-ᱟ ᱾ ᱛᱟᱦᱚᱞᱮ, ᱡᱟᱭᱦᱳᱠ ᱥᱚᱵᱽᱡᱤ ᱠᱚᱦᱚᱸ ᱛᱟᱦᱚᱞᱮ, ᱮᱢᱟᱵᱤᱱ ᱦᱩᱭᱩᱜ-ᱟ ᱾
ᱟᱫᱚ ᱮ ᱦᱳᱭ ᱫᱟᱲᱮᱭᱟᱜ, ᱚᱱᱮ ᱜᱟᱱᱚᱜ ᱠᱷᱟᱱ ᱫᱚ ᱧᱮᱞ ᱵᱮᱱ, ᱠᱟᱹᱴᱤᱡ ᱦᱩᱲᱩ ᱠᱟᱹᱴᱤᱡ, ᱵᱟᱨ ᱡᱟᱹᱯᱩᱫ ᱜᱟᱱ
ᱦᱳᱭ! ᱦᱳᱲᱳ ᱠᱚᱦᱚᱸ ᱛᱟᱦᱚᱞᱮ ᱦᱳᱲᱳ ᱠᱚᱦᱚᱸ ᱛᱚ ᱛᱟᱦᱚᱞᱮ, ᱟᱯᱮ ᱥᱮᱫ ᱫᱚᱠᱚ ᱪᱟᱥ ᱜᱮᱭᱟ ᱥᱮ ᱵᱟᱠᱚ ᱪᱟᱥ ᱜᱮᱭᱟ, ᱟᱯᱮ ᱥᱮᱫ ᱫᱚ ᱦᱳᱲᱳ ᱫᱚ?
ᱦᱮᱸ, ᱪᱟᱥ ᱜᱮᱭᱟ ᱠᱚ ᱾
ᱚᱻ, ᱛᱟᱦᱚᱞᱮ ᱪᱮᱫ ᱞᱮᱠᱟ ᱦᱳᱲᱳ ᱪᱟᱥ ᱦᱩᱭᱩᱜ ᱜᱮᱭᱟ, ᱟᱯᱮᱥᱮᱫ?
ᱪᱮᱫ?
ᱪᱮᱫ ᱞᱮᱠᱟ ᱦᱩᱭᱩᱜ ᱜᱮᱭᱟ, ᱦᱳᱲᱳ ᱪᱟᱥ ᱟᱯᱮ ᱥᱮᱫ?
ᱵᱷᱟᱞᱤ ᱜᱮ ᱦᱩᱭᱩᱜ ᱜᱮᱭᱟ ᱾ ᱮᱠᱫᱚᱢ ᱟᱹᱰᱤ ᱱᱟᱯᱟᱭ, ᱟᱹᱰᱤ ᱪᱚᱨᱚᱠ ᱜᱮ, ᱱᱚᱛᱮ ᱫᱟᱨᱮ ᱠᱚ, ᱟᱹᱰᱤ ᱪᱮᱦᱨᱟ ᱦᱩᱭᱩᱜᱼᱟ ᱾ ᱫᱟᱜ ᱠᱚᱦᱚᱸ ᱚᱵᱷᱟᱵᱽ ᱫᱚ ᱵᱟᱹᱱᱩᱜᱼᱟ ᱾ ᱢᱮᱱᱠᱷᱟᱱ ᱱᱤᱛᱚᱜ, ᱫᱟᱜ ᱨᱮᱱᱟᱜ ᱚᱵᱷᱟᱵᱽ ᱯᱟᱲᱟᱣ ᱟᱠᱟᱱᱟ ᱾
ᱦᱚᱻᱭ ᱱᱤᱛᱚᱜ ᱫᱚ, ᱱᱤᱛᱚᱜ ᱫᱚ ᱵᱟᱭ ᱫᱟᱜ ᱮᱫᱟ ᱾ ᱛᱚ, ᱟᱞᱮ ᱥᱮᱫ ᱫᱚ, ᱵᱷᱟᱜᱤ ᱜᱮ ᱫᱟᱜ ᱮᱫᱟ ᱾ ᱦᱚ ᱚᱭ ᱛᱚ ᱦᱚᱞᱟ ᱢᱟᱫᱷᱮᱨᱮ ᱫᱟᱜ ᱠᱮᱫᱟᱭ ᱾
ᱛᱟᱦᱚᱞᱮ, ᱟᱯᱮ ᱥᱮᱫ ᱵᱟᱦᱟ ᱠᱚ, ᱥᱚᱨᱦᱟᱭ ᱠᱚ?
ᱦᱮᱸᱻ᱾
ᱛᱟᱦᱚᱞᱮ, ᱵᱟᱦᱟ ᱥᱚᱨᱦᱟᱭ ᱠᱚ ᱫᱚ, ᱦᱩᱭᱩᱜ ᱜᱮᱭᱟ ᱥᱮ, ᱵᱟᱝᱟ ᱜᱮ?
ᱟᱻᱨᱻ, ᱵᱟᱦᱟ ᱥᱚᱨᱦᱟᱭ ᱾ ᱵᱟᱦᱟ ᱥᱚᱨᱦᱟᱭ ᱦᱩᱭᱩᱜ ᱜᱮᱭᱟ ᱾ ᱢᱮᱱᱠᱷᱟᱱ, ᱱᱟᱹᱭᱦᱟᱹᱨ ᱥᱮᱫ ᱠᱷᱚᱱ, ᱱᱮᱣᱛᱟ ᱠᱚᱫᱚ, ᱵᱟᱝ ᱦᱮᱡ ᱟᱞᱤᱧᱟ ᱾ ᱠᱟᱨᱚᱱ ᱟᱠᱚ ᱨᱮᱱ, ᱦᱚᱯᱚᱱ ᱮᱨᱟᱛ ᱛᱮᱫ ᱞᱤᱧ, ᱟᱹᱛᱠᱤᱨ ᱟᱹᱜᱩ, ᱟᱠᱟᱫᱮᱭᱟ ᱥᱮ ᱾
ᱦᱮᱸᱼᱦᱮᱸᱻ ᱾
ᱚᱱᱟ ᱠᱷᱟᱹᱛᱤᱨ ᱟᱹᱞᱤᱧ ᱫᱚ, ᱵᱟᱝᱠᱚ ᱱᱮᱣᱛᱟ ᱵᱟᱲᱟ ᱞᱤᱧ ᱜᱮᱭᱟ ᱾ ᱢᱤᱫ ᱫᱷᱟᱣ ᱦᱚᱸ ᱵᱟᱝᱠᱚ ᱱᱮᱣ ᱛᱟᱣ ᱟᱠᱟᱫ ᱞᱤᱧᱟ, ᱢᱚᱬᱮ ᱥᱮᱨᱢᱟ ᱞᱤᱧ ᱦᱩᱭᱮᱱᱟ, ᱟᱨ ᱱᱤᱛᱚᱜ ᱦᱚᱸ ᱟᱹᱞᱤᱧ ᱢᱟᱱᱮ ᱜᱤᱫᱽᱨᱟᱹ ᱠᱚᱨᱮ ᱫᱚ, ᱦᱚᱭᱛᱳ ᱟᱹᱣᱨᱤ ᱞᱤᱧ ᱟᱥᱟᱭᱟ ᱾ ᱠᱟᱨᱚᱱ, ᱚᱲᱟᱜ ᱫᱩᱣᱟᱹᱨ ᱠᱚ ᱵᱟᱹᱱᱩᱜ ᱛᱚ, ᱜᱤᱫᱽᱨᱟᱹ ᱠᱚ ᱚᱠᱟ? ᱨᱤᱞᱤᱧ ᱫᱚᱦᱚ ᱠᱚᱣᱟ ᱾ ᱚᱱᱟ ᱠᱷᱟᱹᱛᱤᱨ, ᱱᱤᱛᱚᱜ ᱜᱤᱫᱽᱨᱟᱹ ᱠᱚ, ᱵᱚᱞᱮ ᱵᱟᱞᱤᱧ ᱪᱤᱱᱛᱟᱹ ᱵᱟᱲᱟ ᱟᱠᱟᱫᱟ ᱾
ᱚᱼ ᱛᱟᱦᱞᱮ, ᱟᱯᱮ ᱟᱹᱛᱩ ᱨᱮᱫᱚ ᱛᱟᱦᱚᱞᱮ, ᱵᱟᱦᱟ ᱠᱚ ᱫᱚ ᱦᱩᱭᱩᱜ ᱜᱮᱭᱟ ᱾ ᱛᱟᱞᱦᱮ ᱪᱮᱫ ᱞᱮᱠᱟ ᱠᱚ ᱦᱚᱲᱚᱜ ᱜᱮᱭᱟ?
ᱦᱚᱲ, ᱟᱭᱢᱟ ᱟᱭᱢᱟ ᱦᱚᱲ, ᱱᱚᱰᱮ ᱫᱚ ᱨᱟᱥᱤ ᱟᱹᱛᱩ ᱠᱟᱱᱟ ᱾
ᱚ ᱼ, ᱨᱟᱹᱥᱤ ᱟᱛᱳ ᱾ ᱛᱟᱦᱚᱞᱮ, ᱛᱟᱣ ᱠᱚᱢ, ᱠᱚᱢ ᱯᱚᱠᱠᱷᱮ, ᱛᱤᱱᱟᱹᱜ ᱟᱛᱳ ᱢᱮᱱᱟᱜᱼᱟ? ᱟᱯᱮ ᱟᱛᱳ ᱨᱮ ᱾
ᱟᱞᱮ ᱟᱹᱛᱩ ᱨᱮ, ᱟᱞᱮ ᱯᱳᱭᱞᱳ ᱢᱤᱫᱴᱟᱝ ᱟᱹᱛᱩ, ᱛᱟᱨᱯᱚᱨ ᱫᱚᱥᱟᱨ ᱨᱮ ᱢᱤᱫᱴᱟᱝ ᱟᱹᱛᱩ, ᱚᱱᱠᱟ ᱛᱮ ᱞᱮᱛᱟᱲ ᱜᱮ ᱢᱮᱱᱟᱜᱼᱟ ᱾ ᱪᱳᱫᱫᱳᱴᱤ ᱟᱛᱳ ᱢᱮᱱᱟᱜᱼᱟ ᱾
ᱦᱮᱸᱼᱦᱮᱸᱻ ᱾
ᱛᱟᱦᱚᱞᱮ, ᱪᱳᱫᱫᱳᱴᱤ ᱟᱹᱛᱩ ᱨᱮᱱ ᱯᱩᱨᱟᱹ ᱢᱤᱫ, ᱢᱤᱫ ᱞᱟᱛᱟᱲ ᱜᱮ ᱟᱛᱳ ᱯᱩᱨᱟᱹᱣ ᱤᱫᱤᱭ ᱠᱟᱱ ᱛᱟᱞᱮᱭᱟ ᱛᱟᱞᱟᱝ ᱾ ᱚᱱᱟ ᱜᱮ ᱯᱩᱨᱟ. ᱨᱟᱥᱤ ᱟᱹᱛᱩ ᱾
ᱚᱻ, ᱢᱟᱱᱮ ᱢᱤᱫᱴᱷᱮᱱ ᱜᱮᱯᱮ, ᱤᱭᱟᱹᱭ ᱜᱮᱭᱟ, ᱦᱮᱸᱥᱮ, ᱢᱤᱫᱴᱷᱮᱱ ᱜᱮᱯᱮ, ᱵᱟᱦᱟ ᱥᱚᱨᱦᱟᱭ, ᱢᱟᱜᱽ ᱢᱚᱬᱮ ᱠᱚ ᱦᱩᱭᱩᱜ ᱜᱮᱭᱟ ᱾ ᱦᱮᱸ ᱥᱮ?
ᱦᱮᱸᱻ ᱾
ᱚᱻ ᱛᱟᱦᱚᱞᱮ, ᱵᱟᱦᱟ ᱨᱮ ᱛᱟᱦᱚᱞᱮ, ᱛᱤᱱᱟᱹᱜ? ᱦᱚᱲ ᱠᱚ ᱦᱚᱲᱚᱜ ᱜᱮᱭᱟ ᱾ ᱵᱟᱦᱟ ᱠᱚᱨᱮ, ᱢᱟᱜ ᱢᱚᱬᱮ ᱠᱚᱨᱮ ᱾
ᱱᱤᱭᱟᱹ ᱵᱟᱨ ᱦᱚᱸ, ᱦᱚᱭ ᱛᱚ ᱢᱟᱜ ᱢᱚᱬᱮ, ᱦᱩᱭᱮᱱ ᱛᱟᱞᱮᱭᱟ ᱾ ᱢᱟᱜ ᱢᱚᱬᱮ ᱨᱮᱠᱚ ᱦᱚᱲ, ᱦᱚᱲ ᱞᱮᱱᱟ ᱾ ᱚᱶᱟ, ᱦᱩᱭᱮᱱᱟ ᱠᱚ, ᱰᱮᱲ ᱞᱟᱠᱷ ᱜᱟᱱ ᱠᱚ, ᱦᱚᱲ ᱠᱟᱱ ᱛᱟᱦᱮᱸᱜᱼᱟ ᱾
ᱚᱻ, ᱛᱟᱦᱞᱮ ᱵᱷᱟᱜᱮ ᱜᱮ ᱠᱚ, ᱦᱚᱲ ᱞᱮᱱᱟ ᱾ ᱯᱮᱲᱟ ᱠᱚᱛᱚ, ᱫᱚᱢᱮ ᱠᱚ, ᱞᱟᱹᱭ ᱟᱠᱚᱣᱟ ᱾ ᱢᱤᱫᱴᱟᱝ, ᱢᱤᱫᱴᱟᱝ ᱚᱲᱟᱜ ᱜᱮᱛᱚ, ᱢᱤᱫᱥᱚ ᱡᱚᱱ ᱠᱟᱛᱮᱫ ᱫᱚᱠᱚ, ᱞᱟᱹᱭ ᱟᱠᱚ ᱜᱮᱭᱟ ᱾
ᱦᱮᱸ, ᱮᱠᱫᱚᱢ, ᱮᱠᱫᱚᱢ ᱮᱠᱫᱚᱢ ᱾
ᱦᱮᱸᱻ ᱾
ᱚᱱᱟ ᱫᱚ ᱠᱚᱢ ᱱᱟᱠᱚ ᱚᱱᱟ ᱫᱚ ᱩᱱᱠᱩ ᱡᱟᱦᱟᱸᱭ ᱠᱟᱹᱴᱤᱡ ᱠᱟᱹᱴᱤᱡ ᱚᱲᱟᱜ ᱛᱟᱠᱚ ᱡᱟᱦᱟᱸᱭ ᱩᱱᱠᱩᱼᱼ ᱠᱚ ᱜᱚᱰᱟ ᱞᱮᱠᱟᱱ ᱚᱲᱟᱜ ᱛᱟᱠᱚ᱾ ᱩᱱᱠᱩᱼᱼ ᱩᱱᱠᱩ ᱠᱚ ᱦᱚᱦᱚ ᱟᱠᱚᱣᱟ ᱡᱟᱦᱟᱸᱭ ᱟᱨᱚ ᱞᱟᱹᱴᱩ ᱞᱟᱹᱴᱩ ᱚᱲᱟᱜ ᱛᱟᱠᱚ ᱛᱟᱦᱚᱞᱮ ᱩᱱᱠᱩ ᱫᱚ ᱫᱷᱟᱹᱨ ᱜᱮ ᱠᱚ ᱦᱚᱦᱚ ᱟᱠᱚᱣᱟ᱾
ᱚ ᱦᱮᱸ ᱛᱚ ᱟᱨ ᱛᱟᱦᱚᱞᱮ ᱤᱭᱟᱹ ᱠᱚᱫᱚ ᱥᱚᱨᱦᱟᱭ ᱠᱚᱫᱚ ᱛᱟᱦᱚᱞᱮ ᱟᱯᱮ ᱥᱮᱫ ᱫᱚ ᱪᱮᱫ ᱞᱮᱠᱟ?
ᱥᱚᱨᱦᱟᱭ ᱠᱚᱫᱚ ᱫᱚᱢᱮ ᱡᱚᱢ ᱠᱟᱜᱼᱟ ᱫᱚᱢᱮ,
ᱚ ᱫᱚᱢᱮ ᱡᱚᱢᱚᱠ?
ᱦᱮᱸ ᱫᱚᱢᱮ ᱫᱚᱢᱮ ᱮᱠᱫᱚᱢ ᱜᱮ᱾
ᱚᱻ ᱚᱻ ᱥᱚᱨᱦᱟᱭ᱾ ᱦᱮᱸ ᱟᱨ ᱠᱷᱩᱱᱴᱟᱹᱣ ᱠᱚᱫᱚ ᱛᱟᱦᱚᱞᱮ ᱵᱷᱟᱜᱤ ᱜᱮᱛᱚ ᱦᱩᱭᱩᱜᱼᱟ?
ᱦᱮᱸ ᱮᱠᱫᱚᱢ ᱜᱮ ᱠᱷᱩᱱᱴᱟᱹᱣ ᱟᱞᱚ ᱵᱤᱱ ᱞᱟᱹᱭᱟ ᱟᱹᱰᱤ ᱢᱟᱨᱟᱝ ᱢᱤᱫᱴᱮᱱ ᱜᱚᱰᱟ ᱢᱮᱱᱟᱜᱼᱟ ᱜᱚᱴᱟ ᱜᱚᱰᱟᱼᱼ ᱠᱚ ᱯᱮᱨᱮᱡ ᱠᱟᱠᱚᱣᱟ ᱰᱟᱝᱨᱟ ᱛᱮ ᱟᱨ ᱪᱟᱨᱦᱟᱣ ᱞᱟᱹᱜᱤᱫᱼᱼ ᱛᱚ ᱟᱛᱳ ᱠᱷᱚᱱ ᱵᱟᱨ ᱯᱮ ᱦᱚᱲ ᱠᱚ ᱚᱛ ᱛᱮᱠᱚ ᱩᱰᱩᱠᱚᱜᱼᱟ ᱢᱤᱫ ᱥᱟᱶᱛᱮ ᱜᱚᱴᱟ ᱨᱮᱱᱠᱚ ᱪᱟᱨᱦᱟᱣ ᱠᱚᱣᱟ᱾
ᱚ ᱦᱮᱸᱛᱚ ᱛᱟᱦᱚᱞᱮ ᱜᱚᱰᱟ ᱨᱮᱫᱚ ᱛᱟᱦᱚᱞᱮ ᱫᱚᱢᱮᱼᱼ ᱜᱚᱰᱟ ᱨᱮᱫᱚ ᱛᱟᱦᱚᱞᱮ ᱫᱚᱢᱮ ᱫᱚᱢᱮ ᱛᱚ ᱛᱟᱦᱚᱞᱮ ᱯᱮ ᱨᱟᱹᱥᱠᱟᱹᱭ ᱜᱮᱭᱟ?
ᱦᱮᱸ ᱫᱚᱢᱮ ᱜᱮ ᱟᱫᱚ ᱟᱹᱞᱤᱧ ᱫᱚ ᱚᱱᱛᱮ ᱨᱮᱼᱼ ᱫᱩᱲᱩᱵ ᱠᱟᱛᱮ ᱞᱤᱧ ᱧᱮᱞᱟ ᱟᱨ ᱵᱟᱹᱦᱩ ᱮᱨᱟ ᱛᱤᱧ ᱫᱚ ᱩᱱᱤ ᱪᱟᱞᱟᱜᱼᱟᱭ ᱩᱱᱤ ᱫᱚᱼᱼ ᱜᱟᱛᱮ ᱠᱚᱜᱟᱭ ᱜᱟᱛᱮ ᱠᱚ ᱢᱮᱱᱟᱜ ᱠᱚᱛᱟᱭᱟ ᱦᱳᱭ᱾
ᱦᱳᱭ ᱚᱱᱟᱜᱮ ᱛᱟᱦᱚᱞᱮᱼᱼ ᱛᱟᱦᱞᱮ ᱡᱟᱦᱟᱱᱟᱜ ᱠᱚᱫᱚ ᱤᱭᱟᱹ ᱚᱱᱩᱥᱴᱷᱟᱱ ᱠᱚ ᱵᱟᱯᱮ ᱫᱚᱦᱚᱭ ᱜᱮᱭᱟ? ᱡᱟᱦᱟᱱᱟᱜ ᱠᱚ ᱢᱮᱞᱟᱼᱼ ᱠᱚ ᱛᱟᱨᱯᱚᱨᱮ ᱡᱟᱦᱟᱱᱟᱜ ᱠᱚᱜᱮ ᱦᱩᱭᱩᱜᱼᱟ ᱵᱚᱞ ᱪᱟᱯᱟᱫ ᱪᱮᱠᱟ ᱠᱟᱹᱰᱩᱢ ᱪᱟᱯᱟᱫ ᱠᱚ ᱵᱟᱝ ᱦᱩᱭᱩᱜ ᱜᱮᱭᱟ?
ᱦᱩᱸ ᱱᱚᱸᱰᱮ ᱯᱟᱛᱟ ᱮᱱᱮᱡ ᱦᱩᱭᱩᱜᱼᱟ᱾
ᱚᱸᱻ
ᱟᱨᱚ ᱚᱱᱠᱟ ᱦᱳᱭ ᱠᱟᱹᱴᱤᱡ ᱜᱤᱫᱽᱨᱟᱹ ᱠᱷᱮᱞ ᱠᱚ ᱫᱚᱦᱚᱭ ᱜᱮᱭᱟ ᱠᱚ᱾
ᱦᱮᱸ ᱦᱮᱸ ᱚ ᱚᱱᱠᱟᱱ ᱵᱮᱯᱟᱨ ᱛᱟᱦᱚᱞᱮ᱾
ᱦᱮᱸ ᱟᱨ ᱞᱟᱭᱤᱴ ᱞᱟᱭᱤᱴ ᱛᱚ ᱞᱟᱹᱭ ᱵᱟᱝ ᱦᱩᱭᱩᱜᱼᱟ᱾ ᱫᱚᱥ ᱠᱤᱞᱳᱢᱤᱴᱟᱨ ᱥᱟᱺᱜᱤᱧ ᱠᱷᱚᱱ ᱞᱟᱭᱤᱴ ᱞᱟᱭᱤᱴ ᱠᱚ ᱥᱟᱡᱟᱣ ᱟᱹᱜᱩ ᱠᱟᱜᱼᱟ᱾
ᱦᱚ ᱛᱟᱦᱞᱮ ᱵᱷᱟᱜᱤ ᱜᱮ ᱛᱟᱦᱞᱮ ᱯᱮ ᱨᱟᱹᱥᱠᱟᱹᱭ ᱜᱮᱭᱟ ᱛᱟᱦᱞᱮ ᱟᱯᱮ ᱥᱮᱫ ᱪᱟᱞᱟᱜ ᱦᱩᱭᱩᱜ ᱟᱛᱚ,
ᱦᱮᱸ
ᱦᱮᱸ ᱟᱨ ᱛᱟᱞᱦᱮ ᱵᱟᱯᱞᱟ ᱠᱚᱨᱮ ᱫᱚ ᱛᱟᱞᱦᱮ ᱪᱮᱫᱞᱮᱠᱟᱯᱮ ᱨᱟᱹᱥᱠᱟᱹᱭ ᱜᱮᱭᱟ?
ᱟᱨ ᱵᱟᱯᱞᱟ ᱠᱚᱨᱮ ᱟᱞᱚᱵᱤᱱ ᱞᱟᱹᱭᱟ᱾ ᱵᱟᱯᱞᱟ ᱞᱟᱹᱜᱤᱫ ᱛᱮ ᱢᱤᱫᱴᱮᱱ ᱮᱴᱟᱜ ᱡᱟᱭᱜᱟ ᱢᱤᱫᱴᱮᱱ ᱠᱚ ᱵᱷᱟᱲᱟᱭ ᱜᱮᱭᱟ᱾
ᱚ
ᱟᱹᱰᱤ ᱢᱟᱨᱟᱝ ᱜᱚᱰᱟ ᱠᱚ ᱵᱷᱟᱲᱟᱭᱟ ᱛᱟᱦᱞᱮ ᱟᱛᱳ ᱨᱮᱫᱚ ᱵᱟᱝ ᱜᱟᱱᱚᱜᱼᱟ᱾ ᱩᱱᱟᱹᱜ ᱜᱟᱱ ᱦᱚᱲ, ᱛᱟᱦᱚᱞᱮ ᱚᱱᱠᱟ ᱵᱟᱯᱞᱟ ᱫᱚ ᱚᱲᱟᱜ ᱨᱮᱜᱮ ᱦᱩᱭᱩᱜᱼᱟ ᱛᱟᱯᱚᱨ ᱵᱷᱚᱡᱽ ᱡᱚᱢᱼᱼ ᱠᱚ ᱚᱱᱟ ᱫᱚ ᱢᱤᱫᱴᱟᱝ ᱜᱚᱰᱟ ᱨᱮ ᱦᱩᱭᱩᱜᱼᱟ ᱟᱹᱰᱤ ᱢᱟᱨᱟᱝ ᱜᱚᱰᱟᱨᱼᱼ
ᱚ ᱦᱮᱸᱛᱚ ᱚ ᱚᱱᱠᱟ ᱵᱮᱯᱟᱨ᱾
ᱦᱮᱸ
ᱵᱷᱟᱜᱤ ᱜᱮ ᱛᱟᱦᱞᱮ ᱟᱯᱮ ᱥᱮᱫ ᱜᱮᱼᱼ
ᱦᱮᱸ ᱛᱟᱦᱚᱞᱮ ᱟ ᱱᱚ ᱱᱚᱛᱮ ᱵᱮᱱ ᱦᱤᱡᱩᱜ ᱟᱥᱮ? ᱦᱚᱸᱜᱼᱚᱭ ᱛᱚ ᱟᱥᱟᱲ ᱟᱥᱟᱲ ᱵᱚᱸᱜᱟ ᱛᱚ ᱦᱚᱸᱜᱼᱚᱭ ᱛᱚ ᱛᱮᱦᱤᱧ ᱠᱷᱚᱱ ᱟᱨᱟᱢᱵᱚ ᱠᱟᱱᱟ, ᱛᱚ ᱛᱟᱦᱚᱞᱮ ᱟᱵᱤᱱ ᱦᱤᱡᱩᱜ ᱵᱤᱱ ᱢᱮᱭᱟᱝ ᱥᱮᱫ ᱦᱤᱡᱩᱜ ᱵᱤᱱ ᱦᱮᱸᱥᱮ ᱚᱱᱟ ᱟᱱᱟᱡ ᱠᱚ ᱟᱛᱮ ᱛᱟᱦᱚᱞᱮ ᱚᱱᱟᱠᱚ ᱟᱹᱞᱤᱧ ᱞᱤᱧ ᱨᱚᱦᱚᱭᱟᱼᱼ
ᱦᱳᱭ᱾
ᱟᱨ ᱱᱚᱸᱰᱮ ᱜᱮ ᱛᱟᱦᱮᱸ ᱛᱟᱦᱮ ᱦᱟᱛᱟᱲᱚᱜ ᱵᱤᱱ ᱡᱩᱫᱤ ᱵᱤᱱ ᱫᱟᱲᱮᱭᱟᱜ ᱠᱷᱟᱱ ᱫᱚ ᱟᱨ ᱵᱟᱠᱷᱟᱱ ᱟᱹᱞᱤᱧ ᱜᱮᱞᱤᱧ ᱧᱮᱞ ᱦᱟᱛᱟ ᱲᱟ
ᱴᱷᱤᱠ ᱜᱮᱭᱟ ᱧᱮᱞ ᱫᱟᱞᱤᱧ ᱦᱟᱸᱜ ᱥᱚᱢᱚᱭ ᱞᱤᱧ ᱧᱟᱢ ᱠᱷᱟᱱ ᱞᱤᱧ ᱪᱟᱞᱟᱜ ᱟᱹᱞᱤᱧ
ᱦᱳᱭ ᱟᱨ ᱫᱟᱠᱟ ᱠᱚᱫᱚ ᱵᱮᱱ ᱡᱚᱢ ᱵᱟᱲᱟ ᱠᱮᱫᱟ ᱥᱮ?
ᱦᱮᱸ ᱫᱟᱠᱟ ᱠᱚᱫᱚ ᱡᱚᱢ ᱵᱟᱲᱟ ᱦᱩᱭ ᱮᱱᱟ
ᱟᱯᱮ ᱫᱚ ᱦᱳ ᱠᱤᱥᱟᱹᱬ ᱦᱚᱲ,
ᱟᱨ ᱠᱤᱥᱟᱹᱬ ᱦᱚᱲ, ᱚᱠᱟ ᱨᱮ ᱵᱟᱝ ᱠᱤᱥᱟᱹᱬ ᱵᱮᱸᱜᱟᱲ ᱵᱷᱟᱹᱡᱤ ᱥᱟᱞᱟᱜ ᱫᱟᱠᱟ ᱡᱚᱢ ᱦᱩᱭᱟᱠᱟᱱᱟ᱾
ᱵᱮᱸᱜᱟᱲ ᱵᱷᱟᱹᱡᱤ ᱦᱳ ᱟᱹᱞᱤᱧ ᱫᱚ ᱵᱮᱸᱜᱟᱲ ᱵᱷᱟᱹᱡᱤ ᱦᱚᱸ ᱨᱟᱯᱟᱜᱼᱟ ᱵᱮᱸᱜᱟᱲ ᱦᱚᱸ ᱟᱹᱣᱨᱤ ᱞᱤᱧ ᱧᱮᱞᱟ ᱢᱤᱫ ᱥᱮᱨᱢᱟ ᱠᱷᱚᱱ,
ᱚᱻ ᱛᱟᱦᱞᱮ ᱵᱷᱟᱜᱤ ᱜᱮ ᱫᱩᱠ ᱨᱮᱫᱚ ᱢᱮᱱᱟᱜ ᱫᱚ ᱢᱮᱱᱟᱜ ᱵᱤᱱᱟ ᱟᱫᱚ ᱪᱮᱫ ᱞᱤᱧ ᱞᱟᱹᱭᱟ ᱛᱟᱦᱚᱞᱮ᱾
ᱦᱳᱭ ᱢᱮᱱᱟᱜ ᱞᱤᱧᱟᱹ ᱵᱟᱧᱪᱟᱣ ᱠᱟᱛᱮᱫ ᱚᱱᱟᱜᱮ ᱢᱤᱫᱴᱮᱱ ᱚᱲᱟᱜ ᱞᱤᱧ ᱞᱟᱹᱭᱫᱟ ᱵᱮᱱᱟᱣ
ᱦᱮᱸ
ᱛᱤᱥᱞᱤᱧ ᱵᱮᱱᱟᱣ ᱫᱟ ᱦᱟᱸᱜ᱾
ᱦᱳᱭ ᱦᱳᱭ ᱚᱱᱟ ᱜᱮᱛᱚ ᱵᱮᱱᱟᱣ ᱦᱚᱫ ᱵᱤᱱ ᱞᱚᱜᱚᱱ ᱧᱚᱜ᱾